ᱦᱮᱞᱳ ᱡᱚᱸᱦᱟᱨ ᱜᱮ ᱜᱚᱝᱠᱮ ᱡᱚᱸᱦᱟᱨ ᱜᱮ᱾ ᱞᱟᱹᱭ ᱫᱟᱞᱤᱧ ᱪᱮᱫ ᱵᱮᱱ ᱪᱮᱤᱠᱟᱭᱮᱫ ᱛᱮ?
ᱪᱤᱠᱟ ᱜᱮ ᱵᱟᱝ ᱫᱩᱲᱩᱵ ᱠᱟᱱᱟᱞᱮ᱾
ᱛᱮᱫᱚ ᱫᱚ ᱫᱟᱜ ᱫᱟᱜ ᱡᱟᱹᱲᱤ ᱠᱚᱫᱚ ᱪᱮᱫᱠᱟ? ᱵᱷᱟᱹᱞᱤ ᱜᱮ ᱥᱮ ᱠᱷᱟᱨᱟᱯ ᱜᱮ?
ᱪᱤᱠᱮᱱ ᱫᱟ ᱫᱚ ᱫᱟ ᱮᱫ ᱜᱮᱭᱟᱭ᱾ ᱚᱱᱛᱮ ᱪᱤᱠᱟᱹ ᱫᱟᱫᱟᱭ ᱟᱯᱮ ᱥᱮ?
ᱱᱚᱱᱛᱮ ᱫᱚ ᱪᱮᱫ ᱤᱧ ᱞᱟᱹᱭᱟ᱾ ᱛᱟ ᱯᱮ ᱯᱩᱱ ᱫᱩᱱ ᱫᱷᱟᱨᱮ ᱠᱷᱚᱱ ᱮᱠᱫᱚᱢᱟᱹ ᱡᱟ ᱫᱚᱦᱚ ᱠᱟᱫᱟ, ᱛᱟᱞᱦᱮ ᱛᱚᱞᱟ ᱠᱚᱫᱚ ᱯᱮ ᱮᱨ ᱠᱮᱫᱟ ᱥᱮ ᱵᱟᱝ?
ᱮᱨ ᱯᱩᱨᱟᱹᱣ ᱠᱟᱫᱟᱞᱮ ᱜᱚᱢᱠᱮ᱾ ᱟᱯᱮ ᱜᱮ?
ᱟᱞᱮ ᱠᱚᱦᱚᱸ ᱚᱝᱠᱟ ᱦᱩᱲᱩ ᱠᱚᱫᱚᱯᱮ ᱨᱚᱦᱚᱭ
ᱱᱚᱝᱠᱟ ᱵᱟᱭ ᱫᱟᱜ ᱠᱟᱫ ᱞᱮᱭᱟ ᱟᱞᱮ ᱠᱚᱫᱚ᱾
ᱢᱟᱱᱮ ᱫᱟᱜ ᱜᱮ ᱟᱭᱨᱤ ᱫᱟᱜ ᱟᱯᱮᱣᱟᱭ ᱥᱤ ᱚᱱᱠᱟ ᱢᱚᱸᱡᱽ ᱛᱮᱫᱚ᱾
ᱟᱹᱰᱤ ᱫᱤ ᱵᱟᱭ ᱫᱟᱜ ᱠᱟᱫ ᱞᱮᱭᱟᱭ᱾ ᱟᱨ ᱟᱯᱮ?
ᱛᱮᱫ ᱫᱚ ᱯᱮ ᱯᱩᱱ ᱫᱤᱱ ᱫᱷᱚᱨᱮ ᱫᱟᱜ ᱜᱮ ᱫᱚᱦᱚᱣ ᱠᱟᱫᱟ ᱟᱫᱚ ᱪᱮᱫ ᱞᱤᱧ ᱞᱮᱟᱹᱭᱟ ᱠᱷᱮᱛ ᱠᱚᱫᱚ ᱦᱚᱸᱜᱼᱚᱭ ᱨᱚᱦᱚᱲ ᱠᱟᱛᱮᱫ ᱱᱚᱜᱼᱚᱭ ᱱᱤᱛᱚᱜ ᱫᱟᱜ ᱵᱚᱞᱚᱜ ᱵᱚᱞᱚᱱ ᱠᱟᱱᱟ, ᱛᱟᱦᱚᱞᱮ ᱠᱷᱟᱱ ᱫᱚ ᱴᱟᱴᱠᱟ ᱫᱚ ᱵᱟᱝ ᱦᱩᱭᱩᱜ ᱠᱟᱱᱟ ᱥᱮ᱾ ᱴᱟᱭᱢᱮ ᱦᱟᱛᱟᱣ ᱫᱟ᱾
ᱯᱟᱲᱟᱜ ᱵᱟᱲᱟ ᱠᱚ ᱦᱩᱭᱩᱜᱼᱟ ᱦᱮᱸ ᱥᱮ᱾
ᱦᱩᱸ᱾ ᱜᱚᱝᱠᱮ ᱚᱲᱟᱜ ᱨᱮᱫᱚ ᱞᱟᱹᱭ ᱫᱟᱞᱤᱧ ᱪᱮᱫᱠᱟ ᱢᱮᱱᱟᱜ ᱠᱚᱣᱟ ᱡᱚᱛᱚ ᱦᱚᱲᱜᱮ ᱵᱮᱥ ᱜᱮ ᱥᱮ ᱪᱮᱫᱠᱟ?
ᱮᱠᱷᱚᱱ ᱫᱚ ᱵᱮᱥ ᱜᱮ ᱢᱮᱱᱟᱜ ᱠᱚᱣᱟ᱾
ᱟᱯᱮ ᱜᱮ ᱪᱤᱫᱞᱮᱠᱟ ᱢᱮᱱᱟᱜ ᱯᱮᱭᱟ?
ᱟᱞᱮ ᱠᱚᱦᱚᱸ ᱜᱚᱝᱠᱮ ᱢᱴᱟᱢᱩᱴᱤ ᱫᱚ ᱢᱟᱱᱮ ᱴᱷᱤᱠᱟᱹᱱ ᱜᱮ ᱢᱮᱱᱟᱜ ᱞᱮᱭᱟ ᱪᱮᱫ ᱞᱤᱧ ᱞᱟᱹᱭᱟ? ᱜᱚᱢᱠᱮ ᱞᱟᱹᱭ ᱫᱟᱞᱤᱱ ᱛᱟᱦᱚᱞᱮ ᱟᱵᱮᱱ ᱫᱚ ᱵᱟᱯᱞᱟᱣ ᱠᱟᱱᱟᱵ ᱥᱮ ᱵᱟᱝ?
ᱟᱹᱞᱤᱧ ᱵᱟᱹᱞᱤᱧ ᱵᱟᱯᱟᱣ ᱠᱟᱱᱞᱤ ᱯᱟᱸᱡᱟ ᱵᱟᱲᱟᱭᱮᱫ ᱠᱚᱣᱟᱞᱤᱧ ᱵᱟᱹᱞᱤᱧ ᱧᱟᱢᱮᱫ ᱠᱚᱣᱟ᱾᱾
ᱟᱵᱮᱱ ᱫᱚ ᱵᱚᱞ ᱠᱚᱫᱚᱵᱮᱱ ᱠᱷᱮᱞᱳᱱ ᱛᱟᱦᱮᱱ ᱜᱮᱭᱟ ᱥᱮ ᱵᱟᱝ?
ᱵᱚᱞ ᱠᱚ ᱠᱷᱮᱞ ᱜᱮ ᱟᱵᱮᱱ ᱫᱚ ᱵᱟᱵᱟ ᱟᱵᱮᱱ ᱫᱚ ᱵᱟᱵᱮᱱ ᱠᱩᱱᱴ ᱱᱟᱥᱮ
ᱠᱷᱮᱞᱳᱰ ᱠᱟᱱ ᱛᱟᱦᱮᱞᱤᱧ ᱜᱚᱢᱠᱮ ᱞᱟᱦᱟᱛᱮ ᱟᱫᱚ ᱮᱠᱷᱚᱱ ᱫᱚ ᱵᱟᱹᱜᱤᱭᱟ ᱠᱟᱫᱟᱞᱤᱧ
ᱚ ᱵᱟᱹᱜᱤ ᱠᱮᱫᱵᱮᱱ
ᱦᱮᱸ ᱟᱯᱮ ᱫᱚ ᱛᱟᱦᱚᱞᱮ ᱜᱚᱢᱠᱮ ᱛᱤᱱᱟᱹᱜ
ᱢᱮᱱᱫᱟᱞᱤᱧ ᱛᱤᱱᱟᱹᱜ ᱜᱟᱱ ᱚ ᱯᱟᱸᱪᱷᱮ ᱫᱚ ᱵᱮᱱ ᱠᱷᱮᱞ ᱠᱟᱱᱟ? ᱟᱨ ᱛᱤᱱᱟᱹᱜ ᱜᱟᱱ ᱯᱮᱨᱟᱡᱽ ᱵᱮᱱ ᱤᱭᱟᱹ ᱤᱭᱟᱹ ᱟᱠᱟᱫᱟ?
ᱧᱟᱢ ᱠᱟᱜ ᱜᱮᱭᱟᱞᱤᱧ ᱢᱚᱴᱟᱢᱩᱴᱤ ᱫᱚ ᱵᱷᱟᱞᱤ ᱜᱮ᱾
ᱛᱚ ᱛᱤᱱᱟᱹᱜ ᱵᱚᱲᱚ ᱵᱚᱲᱚ ᱵᱮᱱ ᱠᱷᱮᱞ ᱠᱟᱱᱟ ᱚᱱᱟ
ᱵᱟᱝ ᱵᱟᱝ ᱚᱱᱠᱟ ᱞᱟᱹᱴᱩ ᱵᱚᱲᱚ ᱵᱚᱲᱚ ᱫᱚ ᱵᱟᱝ ᱠᱟᱹᱴᱤᱡ ᱠᱟᱹᱴᱤᱡ ᱪᱷᱳᱴᱳ ᱠᱷᱟᱴᱳ ᱜᱮ᱾
ᱟᱯᱮ ᱚᱱᱛᱮ ᱛᱤᱱᱟᱹᱜ ᱵᱚᱲ-ᱵᱚᱲ ᱤᱭᱟᱹ ᱦᱩᱭᱩᱜ ᱴᱩᱨᱱᱟᱢᱮᱱᱴ ᱾
ᱜᱚᱢᱠᱮ ᱱᱚᱛᱮ ᱫᱚ ᱚᱱᱠᱟ ᱫᱚ ᱞᱟᱹᱴᱩ ᱞᱟᱹᱴᱩ ᱫᱷᱚᱢᱟᱠᱟ ᱫᱚ ᱵᱟᱝ ᱦᱩᱭᱩᱜᱼᱟ, ᱛᱚ ᱪᱮᱫ ᱤᱧ ᱞᱟᱹᱭᱟ ᱪᱷᱚᱴ-ᱠᱷᱟᱴ ᱥᱮ ᱨᱚᱠᱚᱢ ᱫᱚᱥ ᱦᱟᱡᱟᱨ ᱵᱟᱨᱳ ᱦᱟᱡᱟᱨ ᱚᱱᱠᱟᱱᱟᱜ ᱠᱚᱜᱮ ᱦᱩᱭᱩᱜᱮᱡ ᱛᱟᱦᱮᱱᱟ, ᱚᱱᱛᱮ ᱫᱚ ᱟᱯᱮᱥᱮᱫ ᱫᱚ ᱪᱤᱠᱟ ᱦᱩᱭᱩᱜ ᱛᱟᱦᱮᱱᱟ?
ᱜᱚᱢᱠᱮ ᱟᱞᱮ ᱥᱮᱫ ᱫᱚ ᱦᱳᱭ ᱛᱟᱦᱮᱸᱱᱟ, ᱮᱠ ᱞᱟᱠᱷ ᱫᱩ ᱞᱟᱠᱷ ᱱᱚᱱᱠᱟ ᱦᱩᱭᱩᱜᱭ ᱛᱟᱦᱮᱸᱱᱟ᱾
ᱟᱪᱪᱷᱟ ᱟᱪᱪᱷᱟ
ᱵᱚᱲ ᱵᱚᱲ ᱴᱩᱨᱱᱟᱢᱮᱱᱴ
ᱜᱚᱢᱠᱮ ᱛᱟᱦᱚᱞᱮ ᱟᱵᱮᱱ ᱫᱚ ᱪᱮᱫ ᱠᱚᱵᱮᱱ ᱪᱮᱫ ᱞᱟᱹᱭ ᱵᱮᱱ?
ᱟᱹᱞᱤᱧ ᱫᱩᱞᱤᱧ ᱠᱷᱮᱞ ᱵᱟᱲᱟ ᱜᱮ ᱵᱚᱲ-ᱵᱚᱲ ᱴᱩᱨᱱᱟᱢᱮᱱᱴ ᱠᱚ ᱮᱠ ᱞᱟᱠᱷ ᱫᱩ ᱞᱟᱠᱷ
ᱞᱟᱹᱭ ᱫᱟᱞᱤᱧ ᱜᱚᱢᱠᱮ ᱟᱵᱮᱱ ᱫᱚ ᱪᱮᱫ ᱠᱚᱵᱮᱱ ᱪᱤᱠᱟᱭ ᱛᱟᱦᱮᱱ ᱜᱮᱭᱟ?
ᱪᱤᱠᱟᱹᱭ ᱦᱚᱸ ᱵᱟᱝ ᱚᱲᱟᱜ ᱠᱚᱨᱮ ᱜᱮ ᱪᱮᱫ ᱞᱤᱧ ᱪᱤᱠᱟᱹᱭᱟ ᱪᱟᱥ ᱛᱟᱦᱮᱱᱟᱞᱤᱧ᱾
ᱞᱟᱹᱭ ᱫᱟᱞᱤᱧ ᱛᱤᱱᱟᱹᱜ ᱞᱟᱹᱴᱩ ᱛᱤᱱᱟᱹ ᱛᱤᱱᱟᱹᱜ ᱞᱟᱹᱴᱩ ᱪᱟᱹᱥᱤ ᱠᱟᱱ ᱛᱟᱯᱮ?
ᱵᱮᱥᱤ ᱞᱟᱴᱩ ᱫᱚ ᱵᱟᱝ ᱱᱤᱡᱮᱨᱟᱜ ᱡᱚᱢ ᱞᱮᱠᱟ ᱫᱚ᱾
ᱟᱞᱮ ᱠᱚᱫᱚ ᱯᱟᱹᱦᱤᱞ ᱠᱷᱚᱱ ᱜᱮ ᱟᱹᱰᱤ ᱞᱟᱹᱴᱩ ᱞᱟᱹᱴᱩ ᱛᱚ᱾
ᱚ
ᱪᱮᱫ ᱤᱧ ᱞᱟᱹᱭᱟ ᱯᱟᱹᱦᱤᱞ ᱠᱷᱚᱱᱟᱜ ᱠᱷᱚᱱ ᱜᱮ ᱥᱟᱨ ᱵᱚᱲᱚ ᱵᱚᱲᱚ ᱦᱚᱲ ᱠᱚ ᱢᱮᱱᱟ ᱞᱟᱦᱟᱛᱮᱱ ᱜᱚᱜᱚ ᱛᱟᱠᱚ ᱵᱟᱵᱟ ᱛᱟᱠᱚ ᱫᱟᱹᱫᱩ ᱠᱚ ᱛᱟᱠᱚ ᱩᱱᱠᱩ ᱫᱚ ᱟᱞᱮᱭᱟᱜ ᱟᱹᱛᱩ ᱨᱮᱱ ᱫᱚ ᱟᱞᱮᱠᱟᱜ ᱜᱮ ᱥᱚᱵᱽᱥᱮ ᱞᱟᱹᱴᱩ ᱪᱟᱹᱥᱤ ᱫᱚ᱾
ᱟᱞᱮ ᱠᱚᱫᱚᱞᱮ ᱠᱟᱹᱴᱤᱡ ᱪᱟᱹᱥᱤ ᱠᱟᱱᱟ᱾
ᱦᱮᱸ
ᱜᱚᱢᱠᱮ ᱛᱟᱦᱚᱞᱮ ᱟᱵᱮᱱ ᱫᱚ ᱪᱮᱫ ᱜᱮᱵᱮᱱ ᱪᱤᱠᱟᱹ ᱵᱟᱲᱟᱭ ᱛᱟᱦᱮᱱᱟ᱾
ᱪᱮᱫ ᱦᱚᱸ ᱵᱟᱝ ᱟᱹᱞᱤᱧ ᱦᱚᱸ ᱚᱱᱠᱟ ᱪᱟᱹᱥᱤ ᱵᱟᱟᱹᱥᱤ ᱨᱮᱜᱮ᱾
ᱛᱟᱦᱚᱞᱮ ᱟᱵᱤᱱ ᱫᱚᱵᱤᱱ ᱵᱟᱯᱞᱟ ᱠᱟᱱᱟ ᱥᱮ?
ᱵᱟᱝ ᱜᱚᱢᱠᱮ ᱟᱹᱞᱤᱧ ᱫᱚ ᱟᱹᱣᱨᱤ ᱞᱤᱧ ᱵᱟᱯᱞᱟᱜᱼᱟ, ᱢᱮᱱ ᱵᱟᱲᱟ ᱦᱩᱭᱩᱜ ᱠᱟᱱᱟ ᱦᱟᱸᱜ
ᱵᱟᱵᱤᱱ ᱧᱟᱢ ᱮᱫ ᱠᱚᱣᱟ ᱥᱮ ᱪᱮᱫ?
ᱦᱮᱸ ᱚᱱᱠᱟ ᱜᱮ
ᱟᱯᱮ ᱟᱯᱮ ᱠᱚᱥᱮᱫ ᱫᱚ ᱛᱟᱦᱚᱞᱮ ᱜᱚᱢᱠᱮ ᱪᱤᱠᱟ ᱤᱭᱟᱹ ᱠᱚᱫᱚ ᱦᱩᱭᱩᱜ ᱛᱟᱦᱮᱱᱟ, ᱚᱱᱠᱟ ᱦᱩᱞ ᱢᱟᱦᱟ ᱠᱚ ᱠᱚ ᱡᱟᱦᱟᱱᱟᱜ ᱠᱚ ᱪᱮᱫᱠᱟᱯᱮ ᱢᱟᱱᱟᱣ ᱛᱟᱦᱮᱱ ᱜᱮᱭᱟ?
ᱚᱱᱟ ᱛᱟᱦᱮᱱ ᱜᱮᱭᱟᱞᱮ ᱵᱷᱟᱹᱜᱤ ᱜᱮ ᱢᱚᱸᱡᱽ ᱜᱮᱞᱮ ᱚᱱᱟ ᱛᱟᱦᱮᱱᱟ᱾
ᱵᱷᱟᱹᱞᱤ ᱜᱮ ᱵᱚᱞᱛᱮ ᱚᱱᱠᱟ ᱪᱷᱟᱯᱨᱤ ᱢᱟᱱᱮ ᱯᱨᱳᱜᱨᱟᱢ ᱯᱮ ᱠᱚᱨᱟᱣ ᱛᱟᱦᱮᱱᱟ ᱥᱮ ᱫᱚᱝ ᱥᱮᱨᱮᱧ ᱠᱚᱯᱮ ᱤᱭᱟᱹᱮᱫ ᱛᱟᱦᱮᱱ ᱜᱮᱭᱟ᱾
ᱵᱟᱝ ᱪᱷᱟᱯᱨᱤ ᱵᱟᱯᱨᱤ ᱫᱚ᱾ ᱪᱷᱟᱹᱯᱨᱤ ᱠᱚᱫᱚ ᱟᱞᱮ ᱫᱚ ᱵᱟᱞᱮ ᱤᱭᱟᱹ ᱵᱟᱥ ᱠᱚᱨᱮ ᱵᱟᱝ ᱛᱩᱢᱫᱟᱹᱜ- ᱴᱟᱢᱟᱠ ᱛᱮᱜᱮ ᱞᱮ ᱢᱟᱱᱟᱣ ᱛᱟᱦᱮᱱᱟ᱾
ᱟᱪᱪᱷᱟ ᱟᱪᱪᱷᱟ ᱦᱮᱸ ᱢᱟᱱᱮ ᱚᱱᱟ ᱠᱚ ᱜᱮ ᱠᱚᱨᱟᱣ ᱞᱮᱠᱷᱟᱡ ᱫᱚᱼᱼ ᱟᱵᱚᱣᱟᱜ ᱥᱚᱢᱟᱡᱽ ᱨᱮ ᱵᱷᱟᱞᱮ ᱦᱩᱭᱩᱜ ᱟ ᱥᱮ᱾
ᱦᱮᱸ ᱚᱱᱟ ᱫᱚ
ᱦᱩᱸ ᱟᱪᱪᱷᱟ ᱛᱟᱞᱮ ᱪᱟᱥ ᱵᱟᱥ ᱫᱚ ᱟᱯᱮ ᱟᱯᱮ ᱟᱯᱮ ᱠᱚᱣᱟᱜ ᱫᱚ ᱛᱤᱱᱟᱹᱜ ᱜᱟᱱ? ᱢᱮᱱᱟᱜ ᱟᱠᱟᱫ ᱛᱮ ᱛᱟᱣ ᱢᱚᱴᱟ ᱢᱩᱴᱤᱼᱼ
ᱠᱚᱢ ᱜᱮᱛᱟ ᱞᱮᱭᱟ ᱟᱞᱮ ᱠᱚᱣᱟᱜ ᱫᱚ ᱠᱟᱹᱴᱤᱡ ᱪᱟᱹᱥᱤ ᱥᱮ ᱵᱮᱥᱤ ᱫᱚ ᱵᱟᱪᱩᱜ ᱛᱟᱞᱮᱭᱼᱟ ᱜᱚᱝᱠᱮ ᱪᱮᱫ
ᱚ ᱛᱟᱦᱞᱮ ᱚᱱᱠᱟ ᱫᱚ ᱟᱯᱮ ᱛᱮ ᱫᱚ ᱵᱟᱝ ᱞᱟᱦᱟ ᱠᱷᱚᱱ ᱫᱚ ᱟᱯᱮ ᱪᱮᱫᱟᱜ ᱥᱮ ᱱᱮᱛᱟᱨ ᱠᱷᱚᱱ ᱜᱮ ᱱᱚᱝᱠᱟ ᱫᱚᱼᱼ
ᱟᱞᱮ ᱫᱚ ᱜᱚᱝᱠᱮ ᱴᱮᱥᱚᱱ ᱞᱮ ᱛᱟᱦᱮᱸ ᱠᱟᱱᱟ ᱟᱨ ᱞᱮ ᱢᱟᱱᱮ ᱱᱤᱭᱟᱹ ᱥᱟᱞ ᱪᱟᱞᱟᱣ ᱞᱮᱱᱟ ᱫᱩᱨᱜᱟᱹ ᱯᱩᱡᱟᱹ ᱚᱱᱛᱮ ᱠᱷᱚᱱ ᱞᱮ ᱦᱮᱡ ᱟᱠᱟᱱᱟ ᱚᱱᱟ ᱛᱮ ᱨᱮᱸᱜᱮᱡ ᱜᱮᱭᱟ ᱞᱮ ᱫᱚᱢᱮᱼᱼ